ᱦᱮᱸ ᱟᱸᱡᱚᱢ ᱧᱟᱢᱚᱜ ᱠᱟᱱᱟ?
ᱦᱮᱸ ᱟᱸᱡᱚᱢ ᱧᱟᱢᱫᱟ ᱞᱤᱧ ᱾ ᱟᱹᱞᱤᱧᱟᱜ ᱵᱤᱱ ᱟᱸᱡᱚᱢ ᱧᱟᱢᱫᱟ?
ᱦᱮᱸ ᱤᱱᱦᱚᱸ ᱟᱵᱤᱱᱟᱜ ᱨᱚᱲ ᱫᱩᱧ ᱟᱡᱚᱢ ᱧᱟᱢᱫᱟ ᱾
ᱟᱪᱪᱷᱟ ᱥᱟᱹᱜᱩᱱ ᱛᱟᱨᱟᱥᱤᱧ।
ᱦᱮᱸ, ᱥᱟᱹᱜᱩᱱ ᱛᱟᱨᱟᱥᱤᱧ।
ᱦᱩᱸ। ᱛᱟᱦᱞᱮ ᱪᱮᱫ ᱠᱚᱵᱤᱱ ᱪᱤᱠᱟᱹ ᱵᱟᱲᱟᱭᱮᱫᱟ?
ᱱᱤᱛᱚᱜ ᱫᱚ ᱦᱟᱸᱜ ᱠᱟᱱ, ᱚᱱᱠᱟᱱ ᱠᱟᱹᱢᱤ ᱠᱟᱹᱥᱱᱤ ᱫᱚ ᱵᱟᱝ ᱦᱩᱭᱩᱜ ᱠᱟᱱᱟ। ᱱᱚᱜᱼᱚᱭ ᱠᱟᱹᱴᱤᱡ ᱡᱷᱟᱛ ᱥᱮᱫ ᱨᱮᱜᱮ ᱢᱤᱱᱟᱹᱧᱟ। ᱠᱟᱹᱴᱤᱡ ᱤᱧ ᱛᱟᱲᱟᱢ ᱵᱟᱲᱟᱭᱮᱫᱟ, ᱟᱨ ᱦᱚᱭ ᱦᱤᱸᱥᱤᱫ ᱠᱩᱧ ᱧᱮᱞᱫᱟ᱾ ᱟᱹᱵᱤᱱ, ᱟᱹᱵᱤᱱ ᱪᱮᱫ ᱠᱚᱵᱤᱱ ᱪᱤᱠᱟᱹᱭᱮᱫᱟ?
ᱟᱜ ᱟᱹᱞᱤᱧ ᱫᱚᱻ ᱩᱭᱦᱟᱹᱨᱮᱫ ᱛᱟᱦᱮᱸᱜ ᱟᱞᱤᱧ ᱫᱩᱲᱩᱵ ᱢᱤᱫᱴᱤᱡ ᱼᱼ ᱠᱟᱛᱷᱟ᱾ ᱛᱚ ᱚᱸᱰᱮ ᱠᱷᱚᱱᱟᱜ ᱜᱮ ᱢᱤᱫᱴᱤᱡ ᱢᱤᱫᱴᱤᱡ ᱠᱩᱠᱞᱤ ᱟᱹᱰᱤ ᱜᱮ ᱦᱚᱨᱚ ᱵᱚᱨᱚᱭᱮᱫ ᱞᱤᱧᱟᱭ᱾
ᱟᱪᱪᱷᱟ᱾
ᱚᱱᱟ ᱜᱮᱞᱤᱧ ᱞᱟᱹᱭ ᱥᱚᱫᱚᱨ ᱞᱟᱹᱜᱤᱫ ᱟᱹᱵᱤᱱ ᱴᱷᱮᱱ, ᱚᱸᱻ ᱠᱟᱹᱴᱤᱡ ᱡᱩᱫᱤ ᱵᱤᱱ ᱟᱸᱻ ᱜᱟᱞᱚᱪ ᱟᱞᱤᱧ ᱠᱷᱟᱱ, ᱟᱹᱰᱤ ᱵᱷᱟᱜᱤ ᱞᱤᱧ ᱟᱹᱭᱠᱟᱹᱣ ᱠᱮᱭᱟ᱾
ᱦᱮᱸ ᱢᱟ ᱞᱟᱹᱭ ᱢᱮ᱾
ᱟᱸᱻ ᱟᱪᱪᱷᱟ ᱟᱵᱚᱣᱟᱜ ᱥᱟᱶᱛᱟ ᱨᱮ ᱱᱚᱜᱼᱚᱭ ᱡᱮ, ᱟᱸᱻ ᱟᱹᱰᱤ ᱠᱚᱢ ᱩᱢᱮᱨ ᱨᱮ ᱵᱟᱹᱵᱩ ᱛᱟᱠᱚ, ᱢᱟᱹᱭ ᱛᱟᱠᱚ, ᱵᱟᱯᱞᱟᱜ ᱠᱟᱱᱟ ᱠᱚ ᱥᱮ ᱡᱟᱶᱟᱭᱚᱜ ᱠᱟᱱᱟ ᱠᱚ᱾ ᱛᱟᱦᱚᱞᱮ ᱱᱚᱣᱟ ᱫᱚ ᱟᱭᱢᱟ ᱜᱟᱱ ᱥᱚᱢᱟᱡᱽ ᱨᱮᱫᱚ ᱵᱟᱞᱞᱚ ᱵᱤᱵᱟᱦᱚ ᱠᱚ ᱞᱟᱹᱭ ᱜᱮᱭᱟ᱾
ᱮᱠᱫᱚᱢ᱾
ᱛᱟᱞᱦᱮ ᱟᱵᱚᱣᱟᱜ ᱥᱟᱶᱛᱟ ᱠᱷᱮᱛᱨᱮ ᱨᱮᱫᱚ ᱱᱚᱣᱟ ᱫᱚ ᱛᱤᱱᱟᱹᱜ ᱴᱟᱜ ᱴᱷᱤᱠ ᱜᱮᱭᱟ ᱥᱮ ᱛᱤᱱᱟᱹᱜ ᱴᱟᱜ ᱵᱷᱩᱞ ᱜᱮᱭᱟ᱾ ᱟᱸ ᱱᱚᱣᱟ ᱵᱟᱲᱮ ᱵᱟᱨᱮ ᱛᱮ ᱠᱟᱹᱴᱤᱡ ᱵᱟᱲᱟᱭ ᱥᱟᱱᱟᱭᱮᱫ ᱞᱤᱧ ᱛᱟᱦᱮᱸᱜᱼᱟ᱾
ᱛᱤᱱᱟᱹᱜ ᱴᱟᱜ ᱡᱚᱛᱷᱟᱛ ᱜᱮᱭᱟ, ᱱᱚᱣᱟ ᱠᱚᱢ ᱩᱢᱮᱨ ᱨᱮ ᱵᱟᱯᱞᱟ, ᱟᱸ ᱟᱹᱵᱤᱱᱟᱜ ᱢᱚᱛ ᱛᱮ ᱪᱮᱫ? ᱠᱟᱹᱴᱤᱡ ᱵᱤᱱ ᱞᱟᱹᱭ ᱟᱹᱞᱤᱧ ᱠᱷᱟᱱ᱾
ᱟᱫᱚ, ᱤᱧ ᱫᱩᱧ ᱞᱟᱹᱭᱟ ᱱᱚᱰᱮ ᱥᱟᱶᱛᱟ ᱨᱮᱫᱚ ᱱᱚᱣᱟ ᱫᱚ, ᱱᱚᱣᱟ ᱱᱚᱣᱟ ᱞᱮᱠᱟᱛᱮ ᱡᱟᱦᱟᱸᱱᱟᱜ ᱧᱩᱛᱩᱢ ᱠᱚ ᱮᱢ ᱠᱟᱣᱫᱟ ᱥᱮ ᱵᱟᱝ ᱦᱟᱸᱜ ᱠᱷᱟᱱ ᱵᱟᱹᱧ ᱞᱟᱹᱭ ᱫᱟᱲᱮᱭᱟᱜ ᱠᱟᱱᱟ᱾ ᱟᱨ ᱢᱮᱱᱠᱷᱟᱱ ᱢᱤᱫᱴᱤᱝ ᱢᱟᱹᱱᱢᱤ ᱞᱮᱠᱟ ᱛᱮᱫᱚ ᱤᱧ ᱫᱩᱧ ᱞᱟᱹᱭᱟ᱾ ᱮ ᱱᱚᱣᱟ ᱫᱚ ᱟᱹᱰᱤ ᱜᱮ ᱵᱟᱹᱲᱤᱡ ᱢᱤᱫᱴᱟᱝ ᱠᱟᱹᱢᱤ ᱦᱚᱨᱟ ᱠᱟᱱᱟ᱾ ᱪᱮᱫᱟᱜ ᱥᱮ ᱟ ᱱᱚᱣᱟ ᱦᱩᱰᱤᱧ ᱩᱢᱮᱨ ᱨᱮ ᱵᱟᱯᱞᱟ ᱫᱚ, ᱟᱭᱢᱟ ᱞᱮᱠᱟᱱᱟᱜ ᱩᱝᱠᱤᱱ ᱢᱟᱹᱭ ᱵᱟᱹᱵᱩ ᱛᱟᱹᱠᱤᱱ, ᱟᱱᱟᱴ ᱠᱤᱱ ᱥᱟᱶ ᱧᱟᱯᱟᱢ ᱦᱩᱭᱩᱜ ᱛᱟᱹᱠᱤᱱᱟ᱾ ᱡᱮᱢᱚᱱ ᱟᱸ ᱵᱟᱨᱟᱭ ᱜᱮᱭᱟ ᱵᱚᱱ ᱡᱮ ᱢᱤᱫᱴᱟᱝ ᱢᱟᱹᱱᱢᱤ ᱜᱚᱴᱷᱚᱱ ᱛᱮ, ᱥᱮ ᱦᱩᱭ ᱛᱮᱫᱚ ᱟᱭᱢᱟ ᱜᱟᱱ ᱠᱳᱪᱥ ᱛᱟᱞᱟᱛᱮ ᱦᱟᱸᱜ ᱠᱷᱟᱱ ᱟᱭᱟᱜ ᱦᱚᱨᱢᱚ ᱛᱮᱭᱟᱨᱚᱜᱼᱟ᱾ ᱟᱫᱚ ᱩᱱᱤ ᱚᱱᱟ ᱠᱳᱨᱥ ᱠᱚ ᱯᱩᱨᱟᱹ ᱯᱩᱨᱤ ᱵᱟᱝ ᱵᱮᱱᱟᱣ ᱯᱩᱨᱟᱹᱣ ᱞᱮᱠᱷᱟᱱ ᱫᱚ ᱩᱱᱤ ᱞᱟᱹᱭᱟ ᱠᱚ ᱩᱱᱤᱭᱟᱜ ᱦᱚᱨᱢᱚ ᱫᱚ ᱯᱩᱨᱟᱹ ᱯᱩᱨᱤ ᱫᱚ ᱵᱟᱝ ᱜᱚᱴᱷᱚᱱ ᱠᱟᱱᱟ᱾ ᱚᱱᱟ ᱫᱚ ᱠᱚᱲᱟ ᱜᱤᱫᱽᱨᱟᱹ ᱦᱚᱸ ᱟᱨ ᱠᱩᱲᱤ ᱜᱤᱫᱽᱨᱟᱹ ᱦᱚᱸ᱾ ᱟᱫᱚ, ᱚᱱᱟ ᱦᱤᱥᱟᱹᱵ ᱛᱮ ᱡᱩᱫᱤ ᱟᱨ ᱚᱝᱠᱟ ᱦᱩᱰᱤᱧ ᱩᱢᱮᱨ ᱨᱮᱜᱮ ᱟᱠᱤᱱ ᱦᱚᱸᱠᱤᱱ, ᱵᱟᱯᱞᱟᱜ ᱢᱟ᱾ ᱟᱫᱚ ᱢᱮᱱ ᱠᱟᱛᱮ ᱟᱭᱢᱟ ᱜᱟᱱ ᱨᱩᱭᱟᱹ ᱠᱚ ᱥᱮ ᱟᱡᱟᱨ ᱠᱚᱦᱚᱸ ᱦᱩᱭᱩᱜᱼᱟ᱾ ᱟᱭᱢᱟ ᱜᱟᱱ ᱟᱸ ᱟᱱᱟᱴ ᱟᱭᱢᱟ ᱜᱟᱱ ᱱᱤᱛᱚᱜ ᱦᱟᱸᱜ ᱠᱷᱟᱱ ᱧᱤᱛᱩᱢ ᱠᱚ ᱦᱟᱸᱜ ᱠᱟᱱ ᱫᱤᱥᱟᱹ ᱵᱟᱝ ᱦᱮᱡ ᱟᱧ ᱠᱟᱱᱟ᱾ ᱱᱚᱝᱠᱟᱱᱟᱜ ᱠᱤᱪᱷᱩ ᱫᱟᱢᱟᱱ ᱟᱱᱟᱴ ᱠᱚᱜ ᱢᱮᱱᱟᱜ-ᱟ ᱡᱟᱦᱟᱸ ᱫᱚ ᱧᱤᱭᱟ ᱠᱚ ᱵᱟᱧᱪᱟᱣ ᱨᱮᱱ ᱫᱚ ᱠᱳᱱᱳ ᱩᱸ ᱩᱸ ᱧᱩᱛᱩᱢ ᱜᱮ ᱵᱟᱹᱱᱩᱜ ᱚᱱᱟ ᱠᱚ ᱡᱩᱫᱤ ᱪᱷᱚᱛ ᱦᱩᱭᱩᱜ ᱢᱟ ᱟᱫᱚ ᱢᱟᱱᱮ ᱜᱚᱛᱚ ᱜᱮ ᱦᱩᱭᱩᱜ ᱜᱮᱭᱟ ᱚᱱᱠᱟᱱᱟᱜ
ᱡᱮᱞᱮᱠᱟ ᱞᱟᱹᱭ ᱞᱮᱠᱷᱟᱱ ᱡᱚᱨᱟᱭᱩ ᱠᱮᱱᱥᱟᱨ ᱦᱚᱸ ᱞᱟᱹᱭ ᱜᱟᱱᱚᱜᱼᱟ᱾ ᱡᱟᱦᱟᱸ ᱫᱚ ᱛᱤᱨᱞᱟᱹ ᱠᱚ ᱢᱚᱫᱽᱫᱷᱮ ᱨᱮ ᱧᱮᱞᱚᱜ ᱠᱟᱱᱟ ᱵᱟᱹᱲᱛᱤ ᱠᱟᱭᱛᱮ
ᱮᱠᱫᱚᱢ,
ᱟᱪᱪᱷᱟ ᱟᱹᱞᱤᱧ ᱫᱚ ᱱᱚᱣᱟ ᱥᱟᱶᱛᱮ ᱟᱨ ᱢᱤᱫᱴᱤᱡ ᱠᱩᱠᱞᱤ ᱞᱤᱧ ᱫᱚᱦᱚᱭ ᱫᱟ ᱡᱮ ᱟᱵᱚᱣᱟᱜ ᱥᱟᱶᱛᱟ ᱪᱮᱛᱟᱱ ᱨᱮ ᱱᱚᱣᱟ ᱪᱮᱠᱟ ᱯᱨᱚᱵᱷᱟᱵᱽᱯᱮ ᱜᱤᱰᱤᱭ ᱮᱫᱟ? ᱱᱚᱣᱟ ᱠᱚᱢ ᱩᱢᱮᱨ ᱨᱮ ᱵᱟᱯᱞᱟ ᱠᱷᱟᱹᱛᱤᱨ ᱥᱟᱶᱛᱟ ᱪᱮᱛᱟᱱ ᱨᱮ ᱪᱮᱜ ᱯᱨᱚᱵᱷᱟᱵᱽ ᱯᱟᱲᱟᱜ ᱠᱟᱱᱟ?
ᱟᱪᱪᱷᱟ, ᱯᱨᱚᱵᱷᱟᱵᱽ ᱫᱚ ᱱᱚᱣᱟ ᱫᱚ ᱱᱚᱣᱟ ᱫᱚ ᱞᱟᱹᱭ ᱜᱟᱱᱚᱜᱼᱟ᱾ ᱡᱚᱠᱷᱚᱱ ᱧᱮᱞᱚᱜ ᱠᱟᱱᱟ ᱢᱤᱫᱴᱟᱝ ᱟᱸ ᱯᱤᱲᱦᱤ ᱨᱮᱱ ᱦᱚᱲ ᱱᱚᱝᱠᱟᱱ ᱠᱟᱹᱢᱤ ᱠᱟᱹᱥᱱᱤ ᱠᱚ ᱠᱚᱨᱟᱣ ᱮᱫᱟ ᱢᱮᱱᱠᱷᱟᱱ ᱩᱱᱠᱩ ᱧᱮᱞ ᱛᱮᱦᱚᱸ ᱰᱚᱦᱟ ᱫᱚᱥᱟ ᱡᱟᱦᱟᱸᱭ ᱯᱤᱨᱦᱤ ᱢᱮᱱᱟᱜ ᱠᱚᱣᱟ ᱩᱝᱠ
ᱦᱮᱸ ᱦᱮᱸ ᱮᱠᱫᱚᱢ
ᱟᱫᱚ ᱱᱚᱣᱟ ᱫᱚ ᱪᱮᱫᱟᱜ ᱥᱮ ᱡᱟᱦᱟᱸᱭ ᱯᱟᱹᱴᱷᱩᱣᱟᱹ ᱥᱮ ᱡᱟᱦᱟᱸᱭ ᱦᱚᱸ ᱫᱚ ᱡᱟᱦᱟᱸᱭ ᱵᱤᱱ ᱫᱚ ᱚᱜ ᱵᱟᱭ ᱥᱮᱨᱟᱭᱟᱭ ᱢᱟᱱᱮ ᱟᱡ ᱟᱡ ᱛᱮᱫᱚ ᱵᱟᱝᱜᱮ ᱥᱮᱨᱟᱭᱟᱭ᱾
ᱧᱮᱞ ᱠᱟᱛᱮᱜ ᱜᱮ ᱥᱮᱬᱟᱭᱟᱭ᱾
ᱦᱮᱸ ᱟᱫᱚ ᱱᱤᱛ ᱦᱚᱸ ᱚᱱᱟᱜᱮᱭ ᱧᱮᱞ ᱧᱟᱢᱱᱟᱭ ᱮᱱᱠᱷᱟᱱ ᱧᱮᱞᱟ ᱡᱮ ᱚᱱᱟᱴᱟᱜ ᱡᱟᱭᱜᱟ ᱨᱮ ᱡᱟᱦᱟᱸᱭ ᱯᱳᱭᱞᱳ ᱯᱤᱲᱦᱤ ᱱᱚᱣᱟ ᱱᱚᱝᱠᱟᱱᱟᱜ ᱠᱟᱹᱢᱤ ᱠᱟᱹᱥᱱᱤ ᱠᱚᱨᱟᱣ ᱫᱟᱭ ᱩᱱᱤᱠᱩ ᱠᱤᱨᱭᱟᱹ ᱡᱤᱵᱚᱱ ᱥᱮ ᱱᱚᱣᱟ ᱵᱚᱱ ᱥᱮᱲᱟ ᱦᱚᱪᱚᱭᱮᱭᱟ᱾ ᱡᱮ ᱟᱵᱮᱱ ᱫᱚ ᱵᱟᱹᱵᱩ ᱚᱞᱚᱜ ᱯᱟᱲᱦᱟᱜ ᱢᱮ, ᱥᱮ ᱢᱤᱫᱴᱟᱝ ᱵᱷᱟᱹᱜᱮ ᱠᱟᱹᱢᱤ ᱠᱚᱨᱟᱣ ᱢᱮ᱾ ᱛᱟᱦᱞᱮ ᱛᱚ ᱦᱚᱸ ᱚᱱᱟ ᱦᱚᱭ ᱥᱮᱬᱟ ᱠᱮᱫᱽ ᱢᱮᱱᱠᱷᱟᱱ ᱱᱚᱣᱟ ᱫᱚ ᱚᱠᱚᱭ ᱦᱚᱸ ᱵᱟᱠᱚ ᱧᱮᱞ ᱦᱚᱢᱚᱨ ᱫᱟ᱾ ᱚᱱᱟ ᱥᱟᱶᱛᱮ ᱡᱟᱦᱟᱸᱭ ᱜᱟᱨᱡᱮᱱ ᱠᱚ ᱢᱮᱱᱟᱜ ᱠᱚᱣᱟ᱾ ᱡᱟᱱᱟᱢ ᱫᱟᱛᱟ ᱛᱟᱠᱚ᱾ ᱩᱱᱠᱩ ᱦᱚᱸ ᱩᱱᱠᱩ ᱮᱯ ᱢᱟᱹᱭᱤᱠ ᱥᱮ ᱵᱟᱹᱵᱩ ᱡᱟᱦᱟᱸᱱᱟᱜ ᱫᱚ ᱵᱟᱝ ᱠᱚ ᱞᱟᱹᱭᱟᱭ ᱠᱟᱱᱟ᱾ ᱡᱮ ᱟᱢ ᱟᱢᱫᱚᱢ ᱵᱟᱹᱡᱤᱡ ᱫᱟ ᱵᱚᱞᱮ ᱦᱮᱸᱥᱮ᱾ ᱪᱮᱠᱟ ᱵᱤᱱ ᱢᱚᱱᱮᱭᱫᱟ?
ᱦᱮᱸ ᱟᱞᱤᱧᱟᱜ ᱠᱟᱛᱷᱟ ᱛᱮᱫᱚ ᱱᱚᱣᱟ ᱫᱚ ᱟᱹᱰᱤ ᱵᱟᱝ ᱴᱷᱤᱠ ᱵᱚᱞᱮ ᱜᱮᱞᱤᱝ ᱢᱚᱱᱮ ᱢᱚᱱᱮᱭᱮᱫᱟ᱾ ᱚᱱᱟ ᱠᱷᱟᱹᱛᱤᱨ ᱠᱩᱠᱞᱤ ᱞᱤᱧ ᱫᱚᱦᱚ ᱠᱮᱫᱟ᱾ ᱟᱸᱱ ᱪᱮᱫᱟᱜ ᱥᱮ ᱥᱟᱨᱤᱨᱤᱠ ᱢᱟ ᱟᱹᱰᱤ ᱜᱮ ᱵᱟᱹᱲᱤᱜ ᱦᱩᱭᱳᱜ ᱠᱟᱱᱟ᱾ ᱟᱸᱻ ᱠᱚᱲᱟ ᱜᱤᱫᱽᱨᱟᱹ ᱠᱷᱮᱛᱨᱮ ᱵᱚᱞᱚ ᱦᱩᱸ ᱠᱩᱲᱤ ᱜᱤᱫᱽᱨᱟᱹ ᱠᱷᱮᱛᱨᱮ ᱵᱚᱞᱚ᱾ ᱟ ᱠᱤᱱᱛᱩ ᱢᱟᱱᱚᱥᱤᱠ ᱟᱨ ᱥᱟᱢᱟᱡᱤᱠ ᱫᱚ ᱛᱚ ᱟᱭᱢᱟ ᱯᱨᱚᱵᱷᱟᱵᱮ ᱜᱤᱰᱤᱭᱮᱫᱟ᱾ ᱡᱚᱠᱷᱚᱱ ᱩᱱᱠᱤᱱ ᱠᱤᱱ ᱟᱹ ᱡᱟᱸᱭ ᱵᱟᱹᱦᱩᱜ ᱠᱟᱱᱟ᱾ ᱩᱱᱠᱤᱱᱟᱜ ᱠᱳᱱᱳ ᱫᱷᱟᱨᱚᱱᱟ ᱜᱮ ᱵᱟᱝ ᱛᱟᱦᱮᱱ ᱠᱟᱱᱟ᱾ ᱡᱮ ᱱᱚᱣᱟ ᱨᱮᱱᱟᱜ ᱯᱷᱚᱞ ᱫᱚ ᱪᱮᱫ ᱦᱩᱭ ᱫᱟᱲᱮᱭᱟᱜᱼᱟ᱾ ᱛᱚᱠᱷᱚᱱ ᱫᱚ ᱦᱳᱭᱛᱳ ᱦᱚᱴᱚᱠᱟᱨᱤ ᱛᱟᱨ ᱛᱮ ᱥᱮ ᱢᱤᱫᱴᱤᱡ ᱴᱟᱴᱠᱟ ᱜᱮ ᱪᱮᱫ ᱠᱤᱱ ᱛᱷᱟᱹᱭ ᱛᱷᱤᱛᱤ ᱵᱟᱝᱠᱤᱱ ᱧᱟᱢ ᱠᱟᱛᱮᱜ ᱠᱤᱱ ᱵᱟᱯᱞᱟ ᱭᱮᱱᱟ ᱠᱤᱱᱛᱩ ᱤᱱᱟᱹ ᱛᱟᱭᱚᱢ ᱟᱭᱢᱟ ᱞᱮᱠᱟ ᱱᱟᱜ ᱟᱱᱟᱴ ᱥᱤᱨᱡᱹᱟ-ᱟ᱾ ᱥᱮ ᱟᱭᱢᱟ ᱞᱮᱠᱟᱱᱟᱜ ᱫᱟᱣ ᱠᱷᱚᱱᱟᱜ ᱠᱤᱱ ᱟᱹᱠᱤᱱ ᱠᱤᱱ ᱥᱟᱦᱟᱼᱟ᱾ ᱡᱮᱞᱮᱠᱟ ᱟᱹᱠᱤᱱᱟᱜ ᱩᱢᱮᱨ ᱨᱮᱫᱚ ᱟᱹᱠᱤᱱ ᱫᱚ ᱚᱞᱚᱜ ᱞᱟᱲᱦᱟᱣ ᱜᱮ ᱞᱟᱠᱛᱤ ᱠᱟᱱ ᱛᱟᱹᱠᱤᱱᱟ᱾ ᱟᱨ ᱚᱱᱟ ᱱᱟᱜ ᱫᱟᱣ ᱫᱚ ᱟᱫᱚ ᱵᱟᱝᱠᱤᱱ ᱧᱟᱢᱟ ᱟᱥ ᱥᱮ ᱧᱟᱢ ᱨᱮᱦᱚᱸ ᱠᱤᱱ ᱟᱫᱚ ᱚᱱᱟ ᱨᱮᱱᱟᱜ ᱫᱚ ᱠᱩᱨᱩᱢᱩᱴᱩ ᱵᱟᱠ ᱠᱤᱱ ᱠᱩᱨᱩᱢᱩᱴᱩᱭᱟ ᱛᱟᱦᱞᱮ ᱟᱨ ᱚᱱᱟ ᱥᱟᱶᱛᱮ ᱟᱠᱤᱱ ᱧᱮᱞ ᱠᱟᱛᱮ ᱟᱨᱦᱚ ᱟᱭᱢᱟ ᱦᱚ ᱦᱚᱲ ᱚᱱᱠᱟᱱ ᱠᱟᱹᱢᱤᱭᱟᱠᱚ ᱟ ᱟᱨ ᱚᱱᱠᱟᱱ ᱠᱟᱹᱢᱤ ᱞᱟᱦᱟᱨᱮ ᱵᱟᱨ ᱫᱷᱟᱣ ᱵᱟᱝᱠᱚ ᱩᱭᱦᱟᱹᱨᱟ᱾ ᱛᱟᱞ ᱦᱮ ᱚᱱᱟ ᱠᱚ ᱟᱹᱞᱤᱧᱟᱜ ᱠᱷᱮᱛᱨᱮ ᱦᱚᱸ ᱟᱹᱰᱤ ᱵᱟᱝ ᱴᱷᱤᱠ ᱜᱮ ᱞᱤᱧ ᱢᱚᱱᱮᱭᱟ᱾
ᱮᱠᱟᱞ ᱚᱱᱟ ᱫᱚ ᱟᱹᱰᱤ ᱵᱷᱟᱜᱮ ᱧᱚᱜ ᱜᱮᱵᱤᱱ ᱞᱟᱹᱭ ᱠᱮᱫᱟ᱾
ᱟᱫᱚ ᱟᱹᱞᱤᱧ ᱫᱚ ᱱᱤᱛᱚᱜ ᱞᱤᱧ ᱩᱭᱦᱟᱹᱨ ᱫᱟ ᱡᱮ ᱱᱚᱼᱚ ᱱᱚᱝᱠᱟᱱ ᱚᱻ ᱯᱚᱨᱤᱥᱛᱷᱤᱛᱤ ᱪᱮᱠᱟ ᱠᱟᱛᱮᱜ ᱵᱚᱱ ᱡᱟᱸᱜᱮ ᱫᱟᱨᱟᱢᱟ᱾ ᱟᱨ ᱱᱚᱣᱟ ᱵᱟᱨᱮᱛᱮ ᱡᱩᱫᱤ ᱵᱚᱱ ᱵᱤᱱ ᱞᱟᱹᱭ ᱫᱟᱲᱮᱭᱟ ᱞᱤᱧ ᱠᱷᱟᱱ ᱵᱷᱟᱜᱮ ᱠᱚᱼᱟ᱾
ᱮᱠᱟᱞ ᱟᱹᱰᱤ ᱱᱟᱯᱟᱭ ᱜᱮ ᱟᱫᱚ ᱡᱮᱦᱮᱛᱩ ᱟᱞᱟᱝ ᱫᱚ ᱱᱚᱣᱟ ᱥᱮᱣᱨᱟᱭ ᱨᱮᱱᱟᱜ ᱞᱟᱝ ᱨᱚᱯᱚᱲ ᱠᱟᱱᱟ ᱟᱨ ᱵᱟᱨᱟᱭ ᱜᱮᱭᱟ ᱵᱚᱱ ᱟᱛ ᱚ ᱱᱚᱣᱟ ᱟᱵᱚ ᱥᱮᱣᱨᱟ ᱨᱮ ᱟ ᱟᱜ ᱟᱨ ᱟᱛᱳ ᱚᱢᱟᱜ ᱟᱛᱳ ᱨᱮᱫᱚ ᱟᱵᱚᱨᱮᱱ ᱢᱚᱬᱮ ᱢᱟᱯᱟᱱᱡᱷᱤ ᱠᱚ ᱢᱮᱱᱟᱜ ᱠᱚᱣᱟ᱾
ᱦᱮᱸ ᱮᱠᱫᱚᱢ᱾
ᱦᱩᱸ ᱟᱨ ᱚᱱᱟ ᱢᱚᱬᱮ ᱢᱟᱯᱟᱱᱡᱣᱤ ᱢᱩᱫᱽᱨᱮ ᱢᱤ ᱦᱚᱲ ᱫᱚ ᱠᱟᱱᱟ ᱱᱚᱣᱟᱜ ᱡᱚᱠ ᱢᱟᱡᱷᱤ᱾
ᱦᱮᱸ ᱩᱱᱤ ᱫᱚ ᱵᱟᱯᱞᱟ ᱨᱮᱱᱟᱜ ᱠᱟᱢᱤ ᱦᱚᱨᱟ ᱠᱚᱭ ᱥᱟᱛᱟ ᱢᱮᱱᱛᱮ ᱜᱮ ᱵᱟᱲᱟᱭᱚᱼᱟ, ᱦᱩᱸ᱾
ᱥᱟᱶᱛᱮ ᱟᱨ ᱩᱱᱤ ᱯᱟᱨᱟᱱᱤᱠ ᱦᱚᱸ ᱢᱮᱱᱟᱭᱟᱭ ᱡᱟᱦᱟᱸ ᱫᱚ ᱟᱛᱳ ᱨᱮᱱ ᱠᱚᱲᱟ ᱠᱩᱲᱤ
ᱦᱩᱸ᱾
ᱱᱩᱠᱩ ᱠᱚᱭ ᱮ ᱧᱮᱞ ᱥᱟᱢᱴᱟᱣ ᱠᱚᱣᱟᱭ᱾
ᱦᱮᱸ᱾
ᱞᱟᱹᱭ ᱜᱟᱱᱚᱼᱟ ᱟᱵᱚ ᱥᱟᱶᱛᱟ ᱨᱮᱫᱚ ᱱᱚᱣᱟ ᱱᱟᱜ ᱟᱜ ᱞᱟᱦᱟ ᱠᱷᱚᱱ ᱜᱮ ᱠᱚ ᱟᱹᱜᱩ ᱠᱟᱫᱟ ᱥᱟᱵ ᱠᱟᱛᱮᱜ ᱠᱚ ᱚᱞ ᱫᱚᱦᱚ ᱠᱟᱫᱟ ᱥᱮ ᱠᱚ ᱞᱟᱹᱭ ᱫᱚᱦᱚ ᱠᱟᱫᱟ᱾ ᱠᱷᱟᱱᱪ ᱱᱤᱛᱚᱜ ᱫᱚ ᱚᱱᱟ ᱠᱚᱫᱚ ᱚᱠᱚᱭ ᱦᱚᱸ ᱵᱟᱝᱠᱚ ᱢᱟᱱᱟᱣ ᱮᱫᱟ᱾
ᱦᱮᱸ᱾
ᱡᱮᱢᱚᱱ ᱩᱱᱤ ᱫᱚ ᱦᱟᱸᱜ ᱠᱟᱱ ᱪᱮᱜ ᱠᱟᱹᱢᱤ ᱭᱟᱭ ᱡᱮ ᱚᱲᱟᱜ ᱨᱮᱱ ᱡᱟᱦᱟᱸᱭ ᱟᱸ ᱠᱚᱲᱟ ᱠᱩᱲᱤ ᱢᱮᱱᱟᱜ ᱠᱚᱣᱟ ᱩᱱᱠᱩ ᱠᱚᱭ ᱟᱛᱩ ᱨᱮᱱ ᱥᱟᱱᱟᱢ ᱦᱚᱲᱮ ᱥᱟᱢᱴᱷᱟᱣ ᱠᱚᱣᱟᱭ᱾ ᱚᱱᱟ ᱥᱟᱳᱛᱮ ᱞᱟᱭ ᱵᱩᱡᱷᱟᱹᱣ ᱟᱠᱚ ᱟᱭ᱾
ᱚᱸᱻ ᱵᱟᱹᱲᱤᱡ ᱥᱮ ᱵᱷᱟᱜᱤ ᱚᱠᱟ
ᱮᱠᱫᱚᱢ ᱢᱮᱱ ᱠᱷᱟᱱ ᱵᱟᱹᱧ ᱞᱟᱹᱭ ᱫᱟᱲᱮ ᱠᱟᱱᱟ ᱱᱚᱣᱟ ᱥᱮᱫᱟᱭ ᱫᱚ ᱦᱳᱭ ᱢᱚᱱᱮ ᱦᱚᱭ ᱛᱟᱦᱮ ᱠᱟᱱᱟ᱾ ᱚᱱᱟ ᱥᱮᱫᱟᱭ ᱱᱚᱝᱠᱟ ᱛᱟᱦᱮᱸ ᱠᱟᱱᱟ ᱠᱷᱟᱹᱛᱤᱨ ᱦᱚᱸ᱾ ᱚᱻ ᱩᱱᱠᱩ ᱠᱚ ᱫᱚᱦᱚ ᱞᱮᱫ ᱠᱚᱣᱟ ᱡᱟᱦᱟᱸ ᱫᱚ ᱚᱱᱟ ᱠᱚ ᱚᱨ ᱥᱟᱢᱴᱟᱣ ᱞᱟᱹᱜᱤᱫ ᱛᱮ᱾
ᱛᱮ ᱵᱟᱠᱚ ᱞᱟᱦᱟᱜ ᱢᱟ ᱢᱮᱱᱠᱷᱟᱱ᱾ ᱱᱤᱛᱚᱜ ᱫᱚ ᱞᱟᱹᱭ ᱜᱟᱱᱚᱜᱼᱟ ᱱᱩᱝᱠᱩ ᱫᱚ ᱱᱚᱣᱟ ᱧᱩᱛᱩᱢ ᱨᱮᱜᱮ ᱢᱮᱱᱟᱜᱼᱟ᱾ ᱟᱨ ᱫᱚ ᱥᱩᱫᱷᱩ ᱵᱟᱝ ᱦᱩᱭᱩᱜ ᱠᱟᱱᱟ᱾ ᱟᱨ ᱟᱵᱚ ᱟᱛᱳ ᱢᱳᱲᱮ ᱢᱟᱺᱡᱷᱤ ᱠᱚᱦᱚᱸ ᱱᱚᱣᱟ ᱵᱟᱯᱞᱟ ᱨᱮ᱾ ᱟᱨ ᱵᱚᱸᱜᱟ ᱵᱩᱨᱩ ᱠᱚᱨᱮ ᱜᱮᱵᱚᱱ ᱧᱟᱢᱮᱫ ᱠᱚᱣᱟ ᱚᱱᱟ ᱵᱮᱜᱚᱨ ᱫᱚ ᱟᱨ᱾ ᱵᱟᱝ ᱜᱮ ᱦᱮᱸᱥᱮ᱾
ᱦᱩᱸ ᱪᱮᱫᱟᱜ ᱪᱚ ᱱᱤᱛᱚᱜ ᱫᱚ᱾ ᱞᱟᱹᱭ ᱞᱮᱠᱷᱟᱱ ᱟᱹᱰᱤᱴᱟᱜ ᱢᱚᱰᱟᱱ ᱠᱟᱱᱟᱵᱚᱱ ᱥᱮ ᱟᱵᱚᱣᱟᱜ ᱥᱟᱶᱛᱟ ᱨᱮ᱾ ᱟᱹᱰᱤᱴᱟ ᱩᱱᱚᱛᱤ ᱦᱩᱭ ᱟᱠᱟᱱᱟ᱾ ᱢᱮᱱᱠᱷᱟᱱ ᱪᱮᱫᱟᱜ ᱪᱚ ᱪᱟᱭᱱᱚᱢ ᱥᱮᱫ ᱞᱤᱧ ᱠᱚᱭᱚᱜ ᱞᱮᱠᱷᱟᱱ ᱛᱟᱭᱱᱚᱢ ᱥᱮᱫᱟᱜ ᱡᱟᱦᱟᱸ ᱟᱹᱨᱤᱪᱟᱹᱞᱤ ᱠᱚ ᱥᱮ ᱱᱤᱭᱚᱢ ᱠᱟᱱᱩᱱ ᱠᱚ ᱛᱟᱦᱮᱸ ᱠᱟᱱᱟ᱾ ᱚᱱᱟ ᱠᱚᱜᱮ ᱚ ᱟᱹᱰᱤ ᱵᱷᱟᱹᱜᱮ ᱞᱤᱧ ᱵᱩᱡᱟ᱾ ᱚᱱᱟ ᱠᱚᱜᱮ ᱟᱹᱰᱤ ᱥᱟᱢᱴᱟᱣ ᱥᱟᱹᱦᱤᱡ ᱛᱟᱦᱮᱸ ᱠᱟᱱ ᱞᱮᱠᱟᱞᱤᱧ ᱢᱚᱱᱮᱭᱟ᱾ ᱡᱮ ᱞᱟᱦᱟᱛᱮ ᱡᱟᱦᱟᱸ ᱠᱚᱲᱟ ᱠᱟᱱᱛᱤ᱾ ᱛᱮ ᱡᱟᱦᱟᱸ ᱱᱤᱭᱚᱢ ᱱᱤᱛᱤ ᱛᱟᱦᱮᱸ ᱠᱟᱱᱟ ᱡᱮ ᱢᱤᱫ ᱦᱚᱲ ᱡᱟᱦᱟᱸᱭ ᱞᱟᱹᱭ ᱛᱟᱦᱮᱸᱜ-ᱟ᱾ᱢᱚᱬᱮ ᱦᱚᱲ ᱢᱚᱫᱽᱫᱷᱮ ᱨᱮ ᱥᱮ ᱢᱚᱬᱮ ᱦᱚᱲ ᱡᱟᱦᱟᱸᱭ ᱠᱚ ᱞᱟᱹᱭ ᱛᱟᱦᱮᱸᱜ-ᱟ᱾ ᱚᱱᱟ ᱠᱚ ᱢᱟᱱᱟᱣ ᱵᱟᱛᱟᱣ ᱛᱟᱦᱮᱸᱜ-ᱟ᱾ ᱟ, ᱚᱱᱟ ᱱᱤᱭᱚᱢ ᱠᱚᱜᱮ ᱡᱟᱹᱱᱤᱡ ᱠᱷᱟᱱ ᱥᱚᱨᱮᱥ ᱛᱟᱦᱮᱸ ᱠᱟᱱ ᱞᱮᱠᱟ᱾ ᱟ, ᱢᱚᱱᱮ ᱦᱩᱭᱩᱜ ᱠᱟᱱ ᱛᱟᱹᱞᱤᱧᱟ ᱟᱹᱵᱤᱱ ᱪᱮᱫ ᱵᱤᱱ ᱞᱟᱹᱭᱟ?
ᱦᱮᱸ ᱤᱧ ᱦᱚᱸ ᱚᱱᱟᱨᱮ ᱫᱚ ᱢᱤᱫ ᱢᱚᱛ ᱨᱮ ᱢᱤᱱᱟᱹᱧᱟ᱾ ᱩᱱ ᱚᱠᱛᱚ ᱫᱚ ᱦᱟᱸᱜ ᱠᱟᱱ᱾ ᱟᱹᱰᱤ ᱥᱟᱱᱟᱢ ᱦᱚᱲ ᱵᱚᱱ ᱩᱢᱩᱱ ᱟᱠᱚ ᱠᱟᱱ ᱛᱟᱦᱮᱸᱫ᱾
ᱦᱮᱸ ᱢᱟᱱᱟᱣ ᱵᱟᱛᱟᱣ ᱛᱟᱦᱮᱸ ᱠᱟᱱᱟ, ᱲᱟᱨ ᱥᱮ ᱡᱷᱚᱛᱚ ᱦᱚᱲ ᱡᱩᱢᱤᱫ ᱠᱚ ᱛᱟᱦᱮᱸ ᱠᱟᱱᱟ ᱩᱱ ᱚᱠᱛᱚ ᱫᱚ᱾ ᱟᱸᱡᱚᱢ ᱧᱟᱢ ᱫᱟᱵᱤᱱ? ᱦᱮᱞᱳ᱾ ᱦᱮᱞᱳ᱾